ᱳ᱾
ᱦᱮ ᱡᱚᱦᱟᱨ ᱜᱮ᱾
ᱦᱮᱞᱳᱣ᱾
ᱦᱮ ᱡᱚᱦᱟᱨ ᱜᱮ, ᱦᱮᱸ ᱪᱤᱢ ᱪᱤᱠᱟᱹᱭ ᱫᱟ?
ᱦᱮᱸ ᱪᱮ ᱦᱚᱸ ᱵᱟ ᱦᱚᱸ ᱚᱭ᱾ ᱫᱩᱲᱩᱵ ᱠᱟᱱ ᱛᱟᱦᱮᱱᱟᱹᱧ ᱦᱚ ᱚᱱᱛᱮᱧ ᱛᱳᱜ ᱱᱟ ᱵᱟᱦᱨᱮᱪ ᱵᱟᱭᱨᱮ ᱥᱮᱡ᱾
ᱩᱸᱦ ᱱᱟᱯᱟᱭ ᱜᱮᱛᱚ ᱢᱮᱱᱟᱢᱟ?
ᱟᱢ ᱪᱤᱢ ᱪᱮᱠᱟᱭ ᱫᱟ? ᱦᱮᱸ ᱠᱳᱱᱳ ᱨᱚᱠᱚᱢ ᱫᱤᱱᱠᱟᱞ ᱠᱚ ᱪᱟᱞᱩᱜ ᱠᱟᱱᱟ ᱫᱚᱢᱮᱭ ᱫᱟᱜ ᱛᱚ ᱟᱞᱮ ᱥᱮᱡ ᱩᱸ ᱛᱤᱱ ᱜᱷᱟᱹᱲᱤᱡ ᱮ ᱫᱟᱜ ᱠᱟᱫᱟ ᱱᱚᱱᱛᱮ?
ᱱᱚᱛᱮ ᱫᱟᱜ ᱠᱮᱜ ᱜᱮᱭᱟᱭ ᱢᱚᱴᱟᱢᱚ
ᱮᱱᱟᱱ ᱤᱧ ᱴᱷᱮᱡ ᱡᱚᱠᱷᱚᱱᱮᱢ ᱯᱷᱳᱱ ᱞᱮᱜ ᱛᱚᱠᱷᱚᱱ ᱤᱧ ᱴᱷᱮᱡ ᱡᱚᱠᱷᱚᱱᱮᱢ ᱯᱷᱳᱱ ᱞᱮᱫ ᱛᱚᱠᱷᱚᱱ ᱦᱚᱭ ᱫᱟᱜ ᱮᱫ ᱛᱷᱮᱱᱟ ᱚᱱᱟ ᱞᱟᱦᱟ? ᱥᱮᱛᱟᱜ ᱨᱮ ᱢᱚᱝᱜᱚᱞ ᱥᱟᱞᱟᱜ ᱡᱚᱠᱷᱚᱱᱮᱢ ᱤᱡᱟᱹ ᱠᱮᱜ᱾
ᱦᱮᱸ ᱦᱮᱸ ᱦᱮᱸ᱾
ᱚᱱᱟ ᱞᱟᱦᱟ ᱛᱚ ᱟᱞᱮ ᱥᱮᱡ ᱫᱚ ᱫᱟᱜ ᱫᱚ ᱵᱟᱭ ᱫᱟᱜ ᱟᱠᱟᱫᱟ ᱚᱱᱟ ᱨᱟᱱ ᱡᱚᱠᱷᱚᱱᱮᱢ ᱯᱷᱳᱱ ᱠᱮᱫ ᱛᱚᱠᱷᱚᱱ ᱜᱮ ᱵᱤᱥᱟᱞᱮ ᱨᱤᱢᱤᱞ ᱞᱮᱫᱟ ᱛᱚᱠᱷᱚᱱᱮ ᱫᱟᱜ ᱠᱮᱫ᱾ ᱟᱨ ᱦᱸ ᱚᱱᱟ ᱯᱚᱨᱮ ᱱᱚᱰᱮ ᱡᱚᱠᱷᱚᱱᱤᱧ ᱦᱮᱡ ᱮᱱ ᱛᱚᱠᱷᱚᱱ ᱫᱚᱥ ᱯᱚᱱᱨᱚ ᱢᱤᱱᱤᱴ ᱟᱫᱷᱟ ᱜᱷᱚᱱᱴᱟ ᱜᱟᱱᱮ ᱫᱟᱜ ᱠᱚ ᱜᱮᱭᱟ
ᱫᱟᱠᱟᱢ ᱡᱚᱢ ᱟᱠᱟᱫᱟ?
ᱟᱨ ᱛᱟᱦᱞᱮ ᱤᱭᱟᱹ ᱦᱮᱸ ᱤᱭᱟᱹ ᱚᱱᱟᱡᱮᱱ ᱦᱚᱸ ᱡᱚᱢ ᱦᱩᱭᱱᱟ ᱵᱟᱫᱽᱫᱷᱟ ᱦᱩᱭᱱᱟ ᱟᱢ ᱢᱟᱡᱟᱱ ᱡᱚᱢᱠᱫᱟ ᱥᱮᱵᱟᱝ
ᱫᱚᱢᱮ ᱫᱟᱠᱟᱢ ᱡᱚᱢᱮᱫ ᱫᱚᱢᱮ ᱫᱚᱢᱮᱢ ᱪᱟᱥᱮᱫ ᱛᱮ ᱫᱚᱢᱮ ᱫᱟᱠᱟᱢ ᱡᱚᱢ ᱮᱫᱟ
ᱦᱮᱸ ᱫᱟᱠᱟᱭ ᱠᱚᱛᱚ ᱡᱚᱢ ᱜᱮ ᱦᱩᱭᱩᱜᱼᱟ ᱜᱚᱝᱜᱷᱟ ᱜᱚᱝᱜᱷᱟ ᱜᱚᱝᱜᱷᱟ ᱞᱩᱜ
ᱟᱹᱣᱨᱤ ᱠᱚ ᱤᱧ ᱪᱟᱞᱟᱣ ᱦᱚᱸ ᱵᱟᱹᱧ ᱪᱟᱞᱟᱣ ᱠᱟᱱᱟ ᱪᱤᱠᱟᱣᱠᱟᱱ ᱪᱚᱜᱽ
ᱟᱨ ᱛᱦᱮᱧ ᱜᱟᱯᱟ ᱵᱟᱨᱮ ᱥᱮ ᱥᱤᱠᱲᱤᱡ ᱪᱮᱫ ᱠᱩ ᱜᱮᱜᱮᱨ ᱠᱟᱱᱟ ᱥᱤᱠᱲᱤᱡ
ᱜᱮᱜᱮᱨ ᱠᱟᱱ ᱜᱮᱭᱟ ᱠᱚ ᱴᱩᱠ ᱴᱟᱠ ᱫᱚ ᱫᱟᱜ ᱤᱭᱟᱹᱧ ᱟᱸᱡ ᱮᱱᱟ ᱥᱮ ᱚᱸᱰᱮᱮ ᱡᱮᱚᱱ ᱧᱤᱫᱟᱹ ᱧᱤᱫᱟᱹ ᱚᱸᱰᱮ ᱠᱩᱞᱦᱤ ᱢᱩᱪᱟᱹᱫ ᱞᱮ ᱟᱰᱰᱟᱭ ᱛᱚᱠᱷᱚᱱ ᱜᱮᱜᱮᱨ ᱜᱮᱠᱚ ᱜᱮᱜᱮᱨ ᱫᱚ ᱵᱷᱟᱹᱞᱤ ᱜᱮ
ᱦᱮᱸ
ᱵᱷᱟᱞᱤ ᱠᱚᱨᱮ ᱟᱛᱳ ᱦᱚᱸ ᱤᱭᱟ ᱠᱟᱱᱟ ᱛᱚ ᱱᱟᱣᱟ ᱥᱤᱠᱲᱤᱡ ᱠᱚ ᱡᱟᱱᱟᱢᱚᱜ ᱠᱟᱱᱟ
ᱴᱷᱤᱠ ᱦᱮᱸ ᱱᱤᱛᱚᱜ ᱫᱚ ᱟᱫᱚ ᱥᱤᱲᱤᱡ ᱡᱟᱦᱟᱸᱛᱤᱱᱟᱹ ᱫᱟᱜ ᱟᱭ ᱮᱱᱦᱚᱸ ᱵᱟᱠᱚ ᱜᱮᱜᱮᱨᱟ ᱛᱟᱨᱯᱚᱨ ᱫᱤᱱ ᱠᱷᱚᱱ ᱟᱨᱠᱚ ᱜᱮᱜᱮᱨᱟ
ᱢᱚᱝᱚᱞ ᱥᱚᱣ ᱫᱚ ᱜᱟᱞ ᱢᱟ ᱨᱟᱣᱞᱫᱟᱚᱢ ᱞᱮᱫᱟᱢ ᱥᱮ ᱵᱟᱝ ᱛᱤᱦᱤᱧ ᱫᱚ
ᱢᱤᱫ ᱫᱷᱟᱣ ᱫᱚ ᱛᱟᱨ ᱯᱚᱨ ᱫᱚ ᱵᱟᱞᱤᱧ ᱜᱚᱞᱯᱷᱚᱣᱟᱼ ᱩᱱᱤ ᱵᱮᱥᱛᱚ ᱛᱟᱦᱮᱸ ᱠᱟᱱᱟᱭ ᱛᱚ ᱛᱟᱦᱚᱞᱮ ᱵᱟᱡᱟᱨᱮ ᱪᱟᱞᱟᱜᱼᱟ ᱟᱨ ᱵᱟᱡᱟᱨ ᱥᱮᱫ ᱦᱟᱹᱠᱩ ᱟᱹᱜᱩ ᱠᱚ ᱪᱟᱞᱟᱣ ᱞᱮᱱᱟᱭ ᱟᱵᱟᱨ
ᱦᱮᱸ
ᱢᱮᱱᱫᱟ ᱠᱟᱹᱢᱤ ᱫᱚ ᱢᱮᱱᱮ ᱨᱮᱭᱟᱜ ᱠᱟᱹᱢᱤ ᱡᱟᱦᱟᱸ ᱞᱟᱹᱜᱤᱫ ᱤᱧ ᱦᱮᱡ ᱟᱠᱟᱱᱟ ᱚᱱᱟ ᱫᱚ ᱢᱤᱫᱴᱮᱱ ᱦᱸ ᱟᱹᱣᱨᱤ ᱦᱩᱭᱩᱜᱼᱟ ᱚᱱᱮ ᱚᱱᱠᱟ ᱠᱟᱛᱮ ᱫᱤᱱ ᱯᱟᱨᱚᱢᱚᱜ ᱠᱟᱱᱟ ᱟᱨ ᱡᱟᱦᱟᱸᱭ ᱠᱟᱹᱢᱤ ᱦᱚᱪᱚ ᱠᱚᱣᱟᱭ ᱩᱱᱠᱩ ᱫᱚ ᱦᱟᱸᱜ ᱵᱟᱭ ᱧᱟᱢ ᱟᱠᱟᱫ ᱠᱚᱣᱟ ᱧᱟᱢ ᱢᱮ ᱫᱚ ᱢᱮᱛᱟ ᱠᱚ ᱠᱟᱱᱟᱭ ᱠᱚᱲᱟ ᱠᱚ ᱟᱫᱚ ᱦᱟᱸᱜ ᱥᱮᱨᱚᱠᱚᱢ ᱵᱷᱟᱵ ᱟᱼ ᱪᱮᱫ ᱦᱮᱸ ᱦᱚᱸ ᱵᱟᱠᱚ ᱦᱮᱸ ᱟᱠᱟᱫᱮᱭᱟ ᱵᱟᱝ ᱦᱚᱸ ᱵᱟᱝᱠᱚ ᱵᱟᱝ ᱠᱟᱫᱮᱭᱟ
ᱚ
ᱯᱚᱨᱤᱠᱠᱷᱟ ᱯᱚᱨᱤᱠᱠᱷᱟ ᱢᱮᱱᱟᱜ ᱛᱟᱠᱚᱣᱟ ᱪᱮ ᱯᱚᱨᱤᱠᱠᱷᱟ ᱵᱟᱝ ᱢᱚᱱᱮ ᱠᱚᱼᱟ ᱫᱚ ᱠᱚᱲᱟ ᱜᱤᱫᱽᱨᱟᱹ ᱡᱩᱫᱤ ᱠᱚ ᱢᱮᱱᱟ ᱡᱮ ᱯᱷᱤᱰᱵᱮᱠ ᱵᱟᱝᱠᱚ ᱮᱢᱟᱭ ᱠᱟᱱᱟ ᱛᱚ ᱠᱳᱱᱚ ᱱᱚᱣᱟ ᱦᱚᱲᱠᱚ ᱢᱮᱱ ᱫᱟᱲᱮᱣᱟᱭ ᱠᱟᱱᱟ ᱡᱩᱫᱤ ᱢᱮᱱᱫᱟ ᱠᱚ ᱨᱟᱡᱤ ᱠᱟᱱᱟ ᱠᱚ ᱥᱮ ᱵᱟᱝ ᱠᱚ ᱨᱟᱡᱤᱜ ᱠᱟᱱᱟ ᱤᱧ ᱥᱟᱢᱟᱝ ᱨᱮ ᱦᱚᱭᱛᱳ ᱵᱟᱝᱠᱚ ᱞᱟᱹᱭ ᱫᱟᱲᱮᱭᱟᱜ ᱠᱟᱱᱟ ᱛᱟᱦᱚᱞᱮ ᱢᱮᱱᱮᱫᱟ ᱢᱤᱫ ᱦᱚᱲᱤᱧ ᱢᱮᱱ ᱠᱟᱫᱮᱭᱟ ᱟᱢ ᱛᱟᱦᱚᱞᱮ ᱟᱢ ᱴᱷᱮᱱ ᱫᱚ ᱞᱟᱹᱭ ᱫᱟᱲᱮᱭᱟᱜᱼᱟ ᱥᱮ ᱟᱢ ᱫᱚ ᱤᱧ ᱫᱚ ᱠᱷᱩᱞᱟᱹ ᱠᱷᱩᱞᱤ ᱞᱟᱹᱭᱟᱹᱧ ᱢᱮ ᱡᱮ ᱨᱟᱡᱤᱜ ᱠᱟᱱᱟ ᱠᱚ ᱥᱮ ᱵᱟᱝ ᱦᱮᱸ ᱥᱮ ᱵᱟᱝ
ᱦᱮᱸ ᱚ ᱛᱤ ᱯᱚᱨᱟᱭᱱᱟ ᱯᱟᱨᱟᱭᱱᱟ ᱮᱱᱟᱢ ᱥᱮ ᱟᱣᱨᱤ
ᱦᱮᱸ ᱯᱟᱭᱨᱟ ᱦᱩᱭ ᱟᱠᱟᱱᱟ ᱟᱢ?
ᱤᱧ ᱫᱚ ᱟᱣᱨᱤᱧ ᱯᱟᱭᱨᱟᱜᱼᱟ ᱱᱚᱸᱰᱮ ᱠᱟᱹᱢᱤ ᱪᱟᱹᱞᱩᱜ ᱠᱟᱱᱟ ᱚᱸᱰᱮ ᱨᱚᱝ ᱫᱟᱠᱚ
ᱚᱠᱚᱭᱟ ᱳᱲᱟ
ᱱᱚᱰᱮ ᱤᱧᱟᱹᱜ ᱚᱲᱟᱜ ᱜᱮᱴ ᱜᱮᱴ ᱜᱮᱴ ᱵᱟᱵᱟ ᱜᱮᱴ
ᱚ
ᱜᱮᱴ ᱛᱟᱨᱯᱚᱨ ᱚᱱᱟ ᱫᱚᱠᱟᱱ ᱨᱮ ᱞᱮᱠᱟ ᱤᱭᱟᱹ ᱪᱟᱠᱷᱟ ᱥᱤᱥᱴᱮᱢ ᱵᱟᱠᱚ ᱚᱨ ᱚᱨ ᱥᱮᱧᱟ ᱢᱮᱲᱦᱮᱫ ᱨᱮᱱᱟᱜ ᱦᱩᱭ ᱮᱱᱟ ᱟᱫᱚ ᱢᱮᱱᱜᱮᱴ ᱢᱮᱱ ᱜᱮᱴᱟ ᱤᱭᱟᱹ ᱨᱮᱱᱟᱜ ᱛᱤᱦᱤᱱ ᱫᱚ ᱩᱱᱟᱹᱜ ᱫᱚ ᱵᱟᱭ ᱥᱤᱛᱩᱝ ᱠᱟᱫᱟ ᱛᱚ
ᱚ ᱞᱟᱹᱜᱤᱭᱟ ᱠᱚ ᱟᱨ ᱠᱚ ᱟᱜᱩᱭᱟ ᱜᱮᱴ ᱫᱚ ᱥᱮ ᱜᱮᱴ ᱫᱚ ᱢᱮᱱ ᱜᱮᱴ ᱫᱚ ᱟᱹᱣᱤᱭᱟᱹ ᱥᱮ ᱢᱮᱱᱟᱜᱤᱭᱟ ᱨᱚᱝ ᱫᱚ ᱛᱤᱦᱤᱧ ᱦᱩᱭ ᱠᱟᱱᱟ ᱛᱟᱦᱚᱞᱮ ᱫᱟᱜ ᱮᱫ ᱛᱟᱦᱮᱱᱟ ᱛᱩᱵ ᱚᱱᱠᱟ ᱠᱟᱛᱮ ᱜᱮ ᱨᱚᱝ ᱮᱫ ᱛᱟᱦᱮᱱᱟ
ᱦᱮᱸ ᱢᱮᱱᱜᱮᱴ ᱫᱚ ᱟᱨᱤ ᱠᱚ ᱨᱚᱝᱟ ᱢᱮᱱᱜᱮᱴ ᱫᱚ ᱜᱟᱯᱟ ᱠᱚ ᱨᱚᱝᱟ ᱚᱱᱟ ᱚᱲᱟᱜ ᱨᱮᱱᱟᱜ ᱢᱮᱱ ᱜᱮᱴ ᱚᱲᱟᱜ ᱨᱮᱱᱟᱜ ᱵᱚᱞᱚᱜ ᱜᱮᱴ ᱟᱨᱠᱤ ᱦᱩᱸ
ᱚᱱᱟ ᱞᱟᱹᱜᱤᱫ ᱢᱮᱱᱮᱫ ᱛᱟᱦᱮᱱᱟ ᱟᱫᱚ ᱪᱮᱢ ᱢᱮᱱᱟ ᱠᱟᱹᱢᱤ ᱦᱚᱸ ᱦᱩᱭᱩᱜ ᱠᱟᱱ ᱛᱟᱭᱟ ᱟᱫᱚ ᱢᱮᱱ ᱦᱟᱯᱩᱭ ᱛᱟᱞᱮ ᱵᱟᱹᱧ ᱯᱷᱳᱱᱟ ᱥᱮᱪᱮᱫ
ᱦᱮᱸ ᱚᱱᱟ ᱚᱱᱟ ᱦᱚᱸ ᱛᱟᱨᱯᱚᱨ
ᱫᱟᱜ ᱧᱩᱨᱩᱜ ᱠᱟᱱ ᱛᱟᱦᱮᱱᱟ ᱥᱮ ᱟᱫᱚ ᱤᱧᱫᱩᱧ ᱢᱮᱱᱫᱟ ᱢᱮᱥᱮᱡ ᱤᱧ ᱢᱮᱱᱮᱫ ᱛᱟᱦᱮᱱᱟ ᱟᱫᱚᱧ ᱢᱮᱱᱫᱟ ᱱᱚᱛᱮᱭ ᱫᱟᱜᱫᱟ ᱚᱱᱛᱮ ᱦᱚᱸ ᱡᱟᱹᱱᱤᱡ ᱮ ᱫᱟᱜ ᱦᱟᱜ ᱚᱱᱟ ᱠᱷᱟᱹᱛᱤᱨ
ᱦᱮᱸ ᱫᱟᱜ ᱮ ᱛᱟᱦᱮᱱᱟ ᱫᱟᱜ ᱫᱚ ᱫᱟᱜ ᱮ ᱛᱟᱦᱮᱱ ᱜᱮ ᱚᱱᱟ ᱞᱟᱹᱜᱤᱫ ᱵᱟᱢ ᱤᱭᱟᱹ ᱟᱠᱟᱫᱟ ᱵᱷᱟᱜᱤ ᱟᱠᱟᱫᱟ
ᱚᱱᱟ ᱞᱟᱹᱜᱤᱫ ᱜᱮ ᱵᱟᱹᱧ ᱢᱮᱥᱮᱡ ᱞᱮᱫᱟ ᱢᱩᱥᱮᱡ ᱫᱚ ᱵᱟ ᱫᱟᱜ ᱛᱟᱦᱞᱮ ᱮᱢᱱᱤ ᱛᱮᱢᱱᱤ ᱴᱟᱣᱟᱨ ᱰᱤᱥᱴᱟᱯ ᱛᱟᱨᱯᱚᱨᱮ ᱟᱵᱟᱨ ᱫᱟᱜ ᱞᱮᱠᱷᱟᱡ ᱟᱨᱚ ᱡᱷᱟᱢᱮᱞᱟᱜᱼᱟ ᱚᱱᱟ ᱠᱷᱟᱹᱛᱤᱨ ᱛᱮ ᱵᱟᱹᱧ ᱢᱮ ᱢᱮᱱᱮᱫᱟᱹᱧ ᱦᱟᱯᱮ ᱮᱠᱴᱩ ᱴᱟᱭᱤᱢ ᱦᱩᱭ ᱞᱮᱱᱜᱮ
ᱱᱚᱜᱼᱚᱭ ᱛᱚ ᱦᱤᱦᱤᱧ ᱫᱚ ᱛᱤ ᱫᱚ ᱦᱩᱭᱱᱟ ᱢᱚᱝᱜᱚᱞ ᱵᱟᱨ ᱪᱟᱞᱟᱜ ᱟ ᱥᱮ ᱪᱮᱫ
ᱦᱩᱸ
ᱟᱢ ᱫᱚ ᱟᱢᱫᱚ ᱪ
ᱦᱮᱸ ᱪᱟᱞᱟᱜ ᱦᱩᱭᱩᱜᱼᱟ ᱢᱚᱴᱚᱨ ᱥᱟᱭᱠᱮᱞ ᱪᱟᱞᱟᱜ ᱦᱩᱭᱩᱜᱼᱟ ᱛᱚ ᱧᱤᱫᱟᱹ ᱜᱮ ᱨᱩᱣᱟᱹᱲ ᱦᱤᱡᱩᱜᱼᱟ ᱜᱟᱞᱢᱟᱨᱟᱣ ᱢᱤᱫᱴᱟᱝ ᱢᱮᱱᱟᱜᱼᱟ
ᱪᱤ ᱜᱟᱞᱢᱟᱨᱟᱣ
ᱟᱯᱱᱟᱨᱟᱜ
ᱪᱮᱫ ᱪᱤᱠᱟᱹᱭᱱᱟ ᱫᱟ ᱞᱟᱹᱭᱟᱢ
ᱟᱫᱚ ᱚᱰᱮ
ᱦᱩ ᱵᱟᱝ ᱵᱟᱝ ᱱᱚ ᱱᱚᱰᱮ ᱫᱚ ᱟᱞᱚᱢ ᱞᱟᱹᱭᱟ ᱵᱟᱠᱷᱟᱱ ᱱᱚᱣᱟ ᱠᱚᱫᱚ ᱦᱩᱭᱩᱜ ᱠᱟᱱᱟ ᱨᱮᱠᱚᱨᱰᱤᱝ ᱦᱩᱭᱩᱜ ᱠᱟᱱᱟ ᱛᱚ ᱚᱠᱚᱭ ᱨᱮᱠᱚᱨᱫᱟ ᱠᱷᱟᱡ ᱧᱮᱞ ᱩᱱᱤ ᱧᱟᱢ ᱠᱟᱫᱟᱭ
ᱟᱧ ᱞᱟᱹᱭᱟᱢᱟ ᱦᱚᱞᱟ ᱪᱟᱞᱟᱣ ᱦᱩᱭ ᱞᱮᱱᱟ ᱥᱟᱞᱛᱟᱲᱟ ᱥᱮᱫ ᱛᱚ ᱜᱟᱞᱢᱟᱨᱟᱣ ᱛᱮᱭᱟᱨᱴᱚ ᱦᱩᱭ ᱟᱠᱟᱱᱟ ᱚᱱᱛᱮ ᱨᱮ ᱢᱤᱴᱮᱱ
ᱦᱩᱸ ᱛᱟᱦᱚᱞᱮ ᱠᱷᱚᱵᱽᱨᱟ ᱠᱷᱚᱵᱚᱨ ᱠᱚ ᱞᱟᱹᱭ ᱛᱟᱞᱝᱟ ᱵᱟᱠᱤ ᱥᱚᱵᱽ
ᱠᱷᱚᱵᱚᱨᱟ ᱠᱷᱚᱵᱚᱨ ᱫᱚ ᱪᱮᱫ ᱟᱚ ᱥᱚᱱᱤ ᱫᱚ ᱥᱚᱱᱤ ᱵᱟᱨ ᱛᱮᱱᱟᱜ ᱥᱮᱫ ᱪᱟᱞᱟᱜ ᱦᱩᱭᱩᱜᱼᱟ ᱴᱷᱤᱠᱟᱹᱱᱟ ᱤᱱᱟᱹᱜᱮ ᱠᱷᱚᱵᱚᱨ ᱫᱚ ᱱᱚᱠᱟ ᱚᱱᱠᱟᱱᱟᱜ ᱫᱚ ᱟᱫᱚ ᱮᱠᱷᱚᱱ ᱫᱚ ᱟᱯᱮᱨᱮ ᱠᱚᱲᱟ ᱫᱚ ᱜᱩᱰᱩ ᱜᱚᱡ ᱠᱚ ᱫᱚ ᱠᱚ ᱪᱟᱞᱟᱜ ᱠᱟᱱᱟ ᱥᱮ ᱵᱟᱝ ᱛᱤᱦᱤᱧ ᱜᱟᱯᱟ ᱞᱮᱨᱮᱱ ᱢᱟ ᱜᱩᱰᱩ ᱜᱚᱡ ᱫᱚᱢᱮ ᱠᱚ ᱠᱚᱸᱪᱟᱞᱟᱜ ᱠᱟᱱᱟ
ᱜᱩᱰᱩ ᱜᱚᱡ ᱫᱚ ᱢᱤᱫ ᱫᱤᱱ ᱠᱚ ᱪᱟᱞᱟᱣ ᱠᱟᱱ ᱛᱟᱦᱮᱱᱟ ᱟᱨᱚ ᱟᱭᱹᱨᱤ ᱠᱚ ᱪᱟᱞᱟᱜᱼᱟ ᱩᱨᱤᱡ ᱦᱚᱸᱱ ᱜᱩᱰᱩ ᱜᱚᱡ ᱠᱚ ᱪᱟᱞᱟᱜ ᱠᱟᱱ ᱛᱟᱦᱮᱱᱟ ᱛᱚ
ᱟᱞᱮᱨᱮᱱ ᱫᱚ ᱚᱛ ᱜᱩᱰᱩ ᱵᱟᱹᱭᱦᱟᱹᱲ
ᱠᱟ ᱵᱟᱹᱭᱦᱟᱹᱲ ᱨᱮ ᱚᱱᱟ ᱟᱯᱮ ᱜᱟᱰᱟ ᱥᱮᱱ ᱠᱚ ᱪᱟᱞᱟᱜ ᱠᱟᱱᱟ
ᱦᱮᱸ ᱜᱟᱰᱟ ᱥᱮᱡ ᱛᱟᱨᱯᱚᱨ ᱱᱤᱭᱟᱹ ᱱᱤᱭᱟᱹ ᱥᱟᱜ ᱯᱟᱥᱴᱟ ᱥᱩᱨ ᱥᱩᱨ ᱠᱚ ᱛᱤᱦᱤᱧ ᱜᱟᱯᱟ ᱫᱚ ᱫᱟᱜ ᱧᱚᱜ ᱠᱟᱱ ᱜᱮᱭᱟ ᱛᱷᱚᱲᱟ ᱛᱷᱚᱲᱤ ᱜᱟᱱ ᱫᱚᱥᱮ ᱛᱟᱦᱚᱞᱮ ᱟᱲᱮ ᱠᱚᱦᱚᱸ ᱞᱟᱹᱵᱤᱜ ᱠᱟᱱᱟ ᱚᱱᱟ ᱛᱮᱜᱮ ᱠᱟᱹᱢᱤ ᱠᱚ ᱦᱩᱭᱩᱜ ᱠᱟᱱ ᱛᱟᱠᱚᱣᱟ ᱟᱨ ᱫᱟᱜ ᱞᱟᱜᱟ ᱠᱟᱱ ᱠᱷᱟᱡ ᱫᱟᱜ ᱠᱚ ᱮᱢᱟ ᱠᱚ ᱠᱟᱱᱟ
ᱟᱵᱚ ᱯᱮᱢᱮᱱ ᱠᱤ ᱛᱮᱦᱤᱧ ᱫᱚ ᱯᱨᱚᱥᱮᱥᱤᱝ ᱨᱮ ᱠᱤ ᱵᱟᱝ ᱨᱟᱠᱟᱵ ᱛᱟᱵᱚᱱᱟ ᱵᱟᱠᱷᱟᱱ ᱥᱚᱢᱢᱟᱨ ᱵᱟᱠᱷᱟᱱ ᱢᱚᱝᱜᱚᱞ ᱵᱟᱨ ᱨᱟᱠᱟᱵ ᱠᱟᱱ ᱛᱟᱦᱮᱱᱟ ᱯᱨᱚᱥᱮᱥᱤᱝ ᱯᱮᱢᱮᱱ ᱨᱮᱭᱟᱜ
ᱟᱫᱚ ᱛᱤᱦᱤᱧ ᱜᱟᱯᱟ ᱪᱤᱠᱟᱛᱮᱪᱚ ᱦᱟᱱᱟ ᱵᱩᱡ ᱢᱮ ᱠᱤᱪᱷᱩ ᱫᱤᱱ ᱰᱟᱥ ᱵᱳᱰ ᱵᱟᱝ ᱧᱮᱞᱚᱜ ᱠᱟᱱ ᱛᱟᱦᱮᱸᱱᱟ ᱛᱟᱨᱯᱚᱨᱮ ᱰᱟᱥᱵᱳᱰ ᱡᱚᱠᱷᱚᱱ ᱧᱮᱞ ᱜᱟᱱᱚᱜ ᱠᱟᱱᱟ ᱛᱚᱠᱷᱚᱱ ᱫᱚ ᱟᱵᱟᱨ ᱤᱭᱟᱹ ᱵᱟᱝ ᱧᱮᱞ ᱧᱮᱞ ᱵᱟᱝ ᱜᱟᱱᱚᱜ ᱠᱟᱱᱟ ᱚᱱᱟ ᱵᱷᱨᱤᱴᱮᱥᱚᱱ ᱮᱥᱴᱮᱴᱟᱥ
ᱦᱩᱸ ᱛᱟᱦᱞᱮ ᱚᱱᱟ ᱠᱤ ᱵᱟᱝᱠᱚ ᱠᱚᱨᱟᱣ ᱮᱫᱟ ᱠᱤ ᱥᱮ ᱟᱵᱚ ᱵᱟᱝᱠᱚ ᱩᱫᱩᱜ ᱟᱵᱚᱱ ᱠᱟᱱᱟ ᱵᱟᱝ ᱵᱩᱭᱩᱜ ᱠᱟᱱ ᱫᱚ ᱚᱱᱟ ᱫᱚ
ᱤᱧ ᱫᱚ ᱡᱟᱧ ᱢᱚᱱᱭᱮᱫᱟ ᱱᱤᱭᱟᱹ ᱫᱚ ᱥᱟᱨᱵᱷᱟᱨ ᱜᱮ ᱰᱟᱣᱩᱱ ᱡᱮᱦᱮᱛᱩ ᱦᱚᱞᱟ ᱢᱟᱫᱷᱮᱨ ᱡᱚᱠᱷᱚᱱ ᱞᱟᱝ ᱜᱟᱞᱢᱟᱨᱟᱣᱮᱫ ᱛᱟᱦᱮᱸᱱᱟ ᱛᱚᱠᱷᱚᱱᱤᱧ ᱧᱮᱞᱮᱫ ᱛᱟᱦᱮᱱᱟ ᱤᱭᱟᱹ ᱫᱚ ᱵᱟᱝ ᱧᱮᱞᱚᱜ ᱠᱟᱱ ᱛᱟᱦᱮᱱᱟ ᱢᱟᱱᱮ ᱠᱳᱱᱳ ᱠᱳᱱᱳ ᱥᱚᱢᱚᱭ ᱚᱱᱮ
ᱚᱱᱟ ᱤᱭᱟᱹ ᱠᱚᱞ ᱰᱤᱭᱩᱨᱮᱥᱮᱱ ᱠᱚᱞ ᱰᱤᱭᱩᱨᱮᱥᱚᱱ
ᱠᱚᱼᱠᱚᱼᱠᱚᱞ ᱰᱤᱭᱩᱥᱮᱱ ᱠᱚᱞ ᱰᱩᱭᱩᱨᱮᱥᱚᱱ ᱫᱚ ᱡᱚᱛᱚ ᱨᱟᱠᱟᱵ ᱠᱟᱱ ᱛᱟᱦᱮᱸᱱᱟ ᱤᱯᱷᱮᱠᱴᱤᱵᱽ ᱤᱥᱯᱤᱪ ᱫᱚ ᱟᱹᱰᱤ ᱜᱷᱟᱹᱲᱤᱡ ᱟᱨ ᱫᱚᱢᱮ ᱜᱷᱟᱹᱲᱤᱡ ᱯᱚᱨ ᱯᱚᱨ ᱢᱟ ᱫᱚᱢᱮ ᱜᱷᱟᱹᱲᱤᱡ ᱵᱚᱞᱛᱮ ᱪᱮᱫ ᱜᱟᱯᱟ ᱛᱮᱦᱮᱧ ᱞᱟᱝ ᱜᱟᱞᱢᱟᱨᱟᱣᱫᱟ ᱜᱟᱯᱟ ᱯᱚᱱᱨᱚ ᱜᱷᱚᱱᱴᱟ ᱚᱱᱠᱟ ᱯᱚᱨ ᱨᱟᱠᱟᱵ ᱠᱟᱱ ᱛᱟᱦᱮᱸᱱᱟ ᱤᱧ ᱞᱚᱠᱠᱷᱚ ᱯᱨᱟᱭᱜᱤᱧ ᱞᱚᱠᱠᱷᱚᱭᱮᱫ ᱛᱟᱦᱮᱸᱱᱟ
ᱛᱮᱦᱮᱧ ᱡᱚᱠᱷᱚᱱ ᱢᱤᱫ ᱴᱤᱱ ᱤᱧ ᱜᱚᱞᱯᱚ ᱠᱮᱫᱟ ᱥᱮ ᱤᱧᱟᱹᱜ ᱛᱚ ᱤᱧ ᱴᱷᱮᱱ ᱫᱚᱧ ᱠᱚᱞ ᱞᱮᱫᱟ ᱠᱚᱞᱤᱭᱤ ᱵᱟᱝ ᱨᱟᱠᱟᱵ ᱠᱟᱱ ᱛᱟᱦᱮᱸᱱᱟ ᱢᱚᱝᱜᱚᱞ ᱥᱟᱶ ᱜᱮ ᱜᱚᱞᱯᱚ ᱛᱟᱦᱚᱞᱮ ᱵᱟᱝ ᱨᱟᱠᱟᱵ ᱠᱟᱱ ᱛᱟᱦᱮᱸᱱᱟ ᱛᱟᱞᱦᱮ ᱤᱧ ᱴᱷᱮᱱ ᱫᱚ ᱵᱟᱝ ᱧᱮᱞᱚᱜ ᱠᱟᱱᱟ ᱤᱧ ᱠᱩᱞᱤ ᱠᱮᱫᱟ ᱧᱮᱞᱚᱜ ᱠᱟᱱᱟ ᱠᱚᱞ ᱰᱤᱭᱩᱨᱮᱥᱚᱱ ᱨᱟᱠᱟᱵ ᱟ ᱦᱮᱸ ᱢᱤᱴᱟᱨ ᱫᱚ ᱨᱟᱠᱟᱵ ᱠᱟᱱᱟ ᱦᱮᱸ
ᱦᱮᱸ
ᱧᱮᱞ ᱠᱮᱫᱟ ᱡᱚᱭᱱᱤᱧ ᱠᱟᱱ ᱜᱮᱭᱟ ᱛᱟᱨᱛᱚᱨᱮ ᱧᱮᱞ ᱮ ᱵᱟᱝ ᱦᱮᱡ ᱫᱚ ᱦᱮᱡ ᱟᱠᱟᱱᱟ ᱤᱧ ᱴᱷᱮᱱ ᱦᱚᱸ
ᱟᱫᱚ ᱚᱱᱟᱜᱮ ᱢᱮᱱᱮᱫ ᱠᱚ ᱥᱟᱨᱵᱟᱨ ᱨᱮ ᱰᱤᱥᱴᱟᱵᱽ ᱥᱮ ᱪᱮᱫ ᱰᱤᱥᱴᱟᱵᱽ ᱵᱷᱚᱜᱚᱵᱟᱱ ᱜᱮᱭᱟ ᱵᱟᱲᱟᱭᱟ ᱪᱮᱫ ᱪᱚ ᱦᱩᱭᱩᱜ ᱠᱟᱱ᱾ ᱦᱳᱭ ᱫᱟᱲᱮᱭᱟᱜᱼᱟ ᱥᱟᱨᱵᱟᱨ ᱛᱟᱨᱵᱟᱨ ᱠᱷᱚᱱᱟᱜ ᱤᱭᱟᱹ ᱜᱮ ᱤᱥᱩ ᱜᱮ ᱵᱟᱠᱷᱟᱡ ᱧᱮᱞ ᱫᱚ ᱧᱮᱞᱚᱜᱼᱟ ᱡᱮᱦᱮᱛᱳ ᱯᱳᱭᱞᱳ ᱧᱮᱞᱚᱜ ᱠᱟᱱ ᱛᱟᱦᱮᱸᱱᱟ ᱛᱟᱦᱞᱮ ᱧᱮᱞᱚᱜᱼᱟ ᱧᱮᱞ ᱫᱚ ᱟᱥᱟᱠᱤ ᱧᱮᱞ ᱜᱮ ᱫᱚᱨᱠᱟᱨ ᱛᱚ
ᱜᱨᱩᱯ ᱨᱮ ᱵᱟᱢ ᱮᱰᱚᱼᱟ ᱜᱨᱩᱯ ᱨᱮ
ᱜᱨᱩᱯ ᱨᱮ ᱮᱰᱚᱜ ᱦᱩᱭᱩᱜᱼᱟ ᱥᱮ?
ᱮᱰ ᱞᱮᱱᱠᱷᱟᱱ ᱡᱚᱠᱷᱚᱱ ᱡᱚᱠᱷᱚᱱ ᱤᱭᱟᱹ ᱴᱟᱱᱥᱠᱨᱤᱯᱥᱚᱱ ᱠᱟᱹᱢᱮ ᱦᱮᱸ ᱛᱚᱠᱷᱚᱱ ᱠᱟᱹᱢᱤᱢ ᱞᱟᱦᱟ ᱢᱤᱫᱴᱮᱱ ᱵᱟᱨᱭᱟ ᱢᱤᱴᱤᱝ ᱮᱢ ᱠᱚᱨᱟᱣ ᱞᱮᱠᱷᱟᱱ ᱤᱱᱟᱹᱜ ᱠᱷᱟᱱ ᱥᱩᱵᱤᱫᱷᱟ ᱦᱩᱭᱩᱜ ᱛᱟᱢᱟ ᱡᱚᱠᱷᱚᱱ ᱧᱮᱞᱚᱜᱼᱟ ᱚᱠᱟᱴᱟᱜ ᱠᱟᱹᱢᱤᱢ ᱞᱟᱹᱜᱤᱫ ᱮᱢ ᱨᱮᱰᱤᱭᱮᱫᱼᱟ ᱥᱮ ᱢᱤᱫᱴᱮᱱ ᱦᱮᱸ
ᱤᱧ ᱮᱱᱟ ᱴᱨᱟᱱᱥᱯ ᱴᱟᱱᱥᱠᱨᱤᱯᱥᱚᱱ ᱠᱟᱢᱤᱧ ᱠᱚᱨᱟᱣ ᱠᱮᱜᱼᱤᱧ
ᱦᱮᱸ ᱴᱷᱤᱠ ᱜᱮᱭᱟ ᱱᱤᱛᱚᱜ ᱫᱚ ᱟᱞᱚᱢ ᱞᱟᱹᱭᱟ ᱱᱚᱸᱰᱮ ᱫᱚ
ᱦᱮᱸ ᱠᱚᱨᱟᱣ ᱫᱚᱧ ᱠᱚᱨᱟᱣ ᱠᱮᱫᱟ ᱱᱚᱰᱮ ᱢᱳᱲ ᱜᱤᱧ ᱦᱮᱡ ᱠᱟᱱ ᱛᱟᱦᱮᱸᱱᱟ ᱟᱫᱚ ᱤᱧ ᱦᱚᱧ ᱢᱮᱱᱫᱟ ᱪᱮᱫ ᱞᱮᱠᱟ ᱡᱤᱱᱤᱥ ᱠᱟᱱᱟ ᱚᱱᱟ ᱱᱟᱥᱮᱭᱟᱜ ᱤᱧ ᱪᱮᱠ ᱞᱮᱠᱟ ᱛᱚ ᱤᱧ ᱪᱮᱠᱮᱫ ᱛᱟᱦᱮᱸᱱᱟ ᱟᱫᱚ ᱯᱮᱸᱭᱟ ᱡᱤᱱᱤᱥ ᱤᱧ ᱛᱤᱱᱟᱹᱜ ᱤᱧ ᱠᱚᱨᱟᱣ ᱠᱮᱫᱼᱟ ᱡᱚᱠᱷᱚᱱ ᱯᱩᱱᱤᱭᱟᱧ ᱠᱚᱨᱟᱣ ᱞᱟᱹᱜᱤᱫ ᱛᱚᱠᱷᱚᱱ ᱫᱚ ᱮᱠ ᱴᱤ ᱠᱚᱥᱴᱚ ᱧᱚᱜ ᱦᱮᱡ ᱮᱱᱟ ᱢᱟᱱ ᱠᱚᱥᱴᱚ ᱧᱚᱜ ᱴᱩ ᱤᱭᱟᱹ ᱢᱟᱱᱮ ᱥᱼᱥᱮᱱᱴᱮᱱᱥ
ᱟᱫᱚ ᱛᱟᱦᱚᱞᱮ ᱚᱱᱟ ᱫᱚ ᱛᱚᱠᱷᱚᱱ ᱫᱚ ᱤᱧ ᱱᱤᱭᱟᱹ ᱫᱚ ᱮᱠᱴᱩ ᱯᱚᱨ ᱧᱚᱜ ᱠᱚᱨᱟᱣ ᱦᱩᱭᱩᱜᱼᱟ ᱚᱱᱟᱛᱮ ᱫᱚ ᱛᱚᱠᱷᱚᱱ ᱫᱚ ᱵᱟᱹᱧ ᱠᱚᱨᱟᱣ ᱞᱮᱫᱟ᱾ ᱛᱤᱦᱤᱧ ᱫᱚ ᱤᱭᱟᱹ ᱫᱚ ᱵᱟᱢ ᱠᱚᱞ ᱟᱠᱟᱫᱤᱧᱟ
ᱚᱠᱚᱭ
ᱱᱩᱭ
ᱵᱟ ᱵᱟᱹᱧ ᱠᱚᱞ ᱠᱟᱫᱟ᱾ ᱵᱟᱝ ᱵᱟᱝ ᱩᱱᱤ ᱫᱚ ᱩᱱᱤ ᱫᱚ ᱦᱟᱱᱮ ᱤᱧᱟᱹᱜ ᱢᱤᱫ ᱫᱤᱱᱮ ᱠᱚᱞ ᱞᱮᱫᱟ ᱩᱱᱤ ᱪᱮᱫ ᱮ ᱪᱤᱠᱟᱹᱭᱮᱫᱟᱭ ᱩᱱᱠᱩ ᱫᱚ ᱯᱟᱴᱱᱟ ᱢᱮᱱᱟᱜ ᱠᱚᱛᱟ ᱠᱟᱭ ᱢᱚᱱᱮ ᱦᱳᱭ
ᱦᱮᱸ ᱩᱱᱠᱩ ᱫᱚ ᱯᱷᱚᱨᱮᱥ ᱛᱟᱠᱚ ᱫᱚ ᱯᱷᱚᱨᱮᱥᱴ ᱴᱚᱨᱮᱥᱴ ᱠᱚ ᱡᱩᱫᱤ ᱢᱮᱱᱟᱜ ᱠᱚ ᱠᱷᱟᱱ
ᱦᱮᱸ ᱯᱟᱴᱨᱟ ᱢᱮᱱᱟᱜ ᱠᱚᱛᱟᱣᱟ ᱛᱟᱦᱚᱞᱮ ᱟᱵᱚ ᱡᱮᱢᱚᱱ ᱯᱟᱴᱨᱟ ᱵᱚᱱ ᱡᱳᱜᱟᱲ ᱟᱠᱟᱱᱟ ᱢᱤᱫᱴᱮᱱ
ᱦᱮᱸ ᱜᱨᱩᱯ
ᱚᱠᱚᱨ ᱟᱨ ᱡᱚᱛᱚ ᱦᱚᱲ ᱥᱟᱶ ᱫᱚ ᱯᱟᱴᱱᱟᱨ ᱫᱚ ᱵᱟᱝ ᱡᱩᱛᱩᱜ ᱠᱟᱱᱟ ᱛᱚ ᱜᱨᱩᱯ ᱜᱨᱩᱯ ᱜᱨᱩᱯ ᱥᱴᱟᱰᱤ ᱪᱮᱠᱟᱭ ᱠᱚᱨᱟᱣᱟ
ᱦᱮᱸ
ᱱᱤᱛ ᱫᱚ ᱦᱟᱸᱜ ᱟᱵᱚᱨᱮᱱ ᱫᱚ ᱡᱟᱦᱟᱸᱭ ᱢᱮᱱᱟᱭᱟ ᱦᱮᱸ ᱢᱩᱠᱷᱤᱭᱟᱹ
ᱦᱮᱸ
ᱩᱱᱤ ᱫᱚ ᱥᱮᱛᱟᱜ ᱠᱷᱚᱱ ᱮ ᱠᱚᱨᱟᱣ ᱮᱫᱟ ᱚᱱᱟ ᱱᱤᱭᱟᱹ ᱜᱮ ᱥᱟᱨᱟᱫᱤᱱ ᱠᱟᱹᱢᱤ ᱠᱟᱱᱟᱭ ᱦᱮᱸ ᱥᱮᱛᱟᱜ ᱯᱟᱭᱨᱟ ᱠᱷᱚᱱᱟᱜ ᱮᱠᱫᱚᱢ ᱥᱟᱨᱟᱫᱤᱱ ᱱᱤᱭᱮ ᱚᱱᱟ ᱱᱤᱭᱮ ᱠᱟᱹᱢᱤ ᱠᱟᱱᱟ ᱢᱮᱱᱫᱟ ᱤᱧ ᱫᱚ ᱦᱮᱸ
ᱦᱮᱸ
ᱠᱚᱫᱤᱱ ᱫᱚ ᱮᱠᱷᱚᱱ ᱢᱮᱱᱫᱟ ᱱᱚᱣᱟ ᱱᱤᱭᱟᱹ ᱠᱷᱚᱱ ᱤᱧ ᱦᱮᱡ ᱟᱠᱟᱱᱟ ᱡᱚᱠᱷᱚᱱ ᱛᱤᱭᱟᱹ ᱱᱮᱴᱣᱟᱨᱠ ᱵᱷᱟᱹᱜᱤ ᱧᱟᱢᱚᱜ ᱚᱱᱟᱛᱮ ᱱᱚᱰᱮ ᱢᱮᱥ ᱨᱮᱫᱚ ᱢᱮᱱ ᱫᱟᱭ ᱡᱷᱟᱹᱲᱤᱧ ᱠᱷᱟᱹᱞᱤᱧ ᱠᱚᱨᱟᱣ ᱞᱮᱜᱮ ᱢᱮᱱᱫᱟ
ᱚ
ᱚ ᱵᱟᱝ ᱵᱟᱦᱟ ᱨᱮᱠᱚ ᱪᱟᱞᱟᱜᱼᱟ ᱢᱮᱥ ᱫᱚ ᱟᱹᱣᱨᱤ ᱠᱚ ᱪᱟᱞᱟᱜ
ᱢᱮᱥ ᱫᱚ ᱦᱚᱞᱟ ᱦᱚᱞᱟ ᱛᱚᱞᱚᱧ ᱜᱟᱞᱢᱟᱨᱟᱣ ᱠᱮᱫᱟ ᱚᱠᱚᱭ ᱦᱚᱸ ᱫᱚ ᱢᱟᱨᱥᱟᱞ ᱛᱮ ᱡᱟᱹᱱᱤᱡ ᱤᱧ ᱦᱮᱡ ᱠᱟᱱᱟ
ᱟᱫᱚ ᱚᱱᱠᱟᱱ ᱠᱚᱫᱚ ᱩᱠᱩᱨ ᱦᱚᱸ ᱵᱟᱠᱚ ᱦᱮᱡ ᱟᱠᱟᱱᱟ ᱞᱟᱛᱟᱨ ᱠᱚᱨᱮᱱ ᱫᱚ ᱟᱵᱚᱨᱮᱱ ᱢᱚᱴᱚᱨ ᱥᱟᱭᱠᱮᱞ ᱯᱟᱴᱤ ᱡᱟᱹᱱᱤᱡ ᱢᱮᱱᱟᱭᱟ ᱦᱟᱸᱜ
ᱟᱪᱪᱷᱟ ᱟᱢᱠᱤ ᱵᱮᱝᱠ ᱵᱭ ᱠᱚᱢᱟ ᱟᱫᱩᱞ ᱠᱟᱫᱟ ᱤᱭᱟᱹ ᱢᱮᱥᱤᱱ ᱫᱟᱨᱟᱭᱛᱮ ᱡᱟᱦᱟᱸ ᱱᱮᱛᱟᱨ ᱡᱟᱦᱟᱸ ᱡᱟᱦᱟᱸ ᱴᱤᱱ
ᱵᱟ ᱵᱟᱝ ᱚᱱᱟ ᱫᱚ ᱵᱟᱹᱧ ᱠᱚᱨᱟᱣ ᱟᱠᱟᱫᱟ
ᱤᱧ ᱠᱚᱨᱟᱣ ᱫᱧ ᱠᱚᱨᱟᱣ ᱟᱠᱟᱫᱟ ᱟᱫᱚ ᱢᱤᱫ ᱫᱤᱱ ᱛᱟᱢᱟᱱᱮ ᱟᱨ ᱤᱧ ᱡᱮᱴᱮᱡ ᱡᱟᱦᱟᱸ ᱮᱥ ᱵᱤ ᱟᱭ ᱮᱠᱟᱩᱱᱴ ᱨᱮ ᱢᱮᱱᱟᱜ ᱛᱟᱣᱟ
ᱦᱮᱸ
ᱚᱱᱟ ᱫᱚ ᱟᱭᱢᱟ ᱫᱤᱱ ᱟᱯ ᱴᱩ ᱰᱮᱴ ᱵᱟᱹᱱᱩᱜ ᱫᱩ ᱦᱟᱡᱟᱨ ᱫᱩ ᱦᱟᱡᱟᱨᱟ ᱮᱠᱩᱥ ᱨᱮ ᱠᱟᱨᱟᱳ ᱦᱩᱣ ᱟᱠᱟᱱᱟ ᱟᱫᱚ ᱪᱟᱹᱭᱫᱚ ᱪᱟᱞᱟᱜᱟᱭ ᱤ ᱮᱴ ᱯᱷᱱ ᱯᱮ ᱵᱮᱵᱚᱦᱟᱨ ᱢᱟᱱᱮ ᱦᱚᱸ ᱯᱷᱱ ᱯᱮ ᱵᱮᱵᱚᱦᱟᱨ ᱡᱠᱷᱚᱱᱟᱨ ᱪᱤᱞᱢ ᱛᱟᱭ ᱦᱮᱸ ᱤᱧ ᱵᱟᱝ ᱛᱟᱦᱮᱸ ᱠᱟᱱ ᱛᱤᱧᱟᱹ ᱛᱚᱠᱷᱚᱱᱤᱧ ᱵᱮᱵᱚᱦᱟᱨ ᱟᱠᱟᱫᱟ ᱟᱢᱮ ᱛᱤᱱ ᱫᱤᱱ ᱠᱚᱟᱨ ᱢᱤᱫ ᱵᱩᱭᱥᱟᱹ ᱞᱮᱠᱷᱟ ᱤᱧ ᱵᱮᱵᱷᱟᱨ ᱵᱲᱟᱟᱣᱫᱟ ᱟᱫᱚᱢ ᱢᱮᱱᱟ ᱤᱱᱟᱹᱜ ᱫᱤᱱ ᱫᱚ ᱤ ᱟᱯ ᱴᱩ ᱴᱵᱟᱹ ᱫᱟᱲᱮᱭᱟᱜᱼᱟ ᱤᱧᱤᱥᱤᱱ ᱮᱥ ᱯᱤ ᱡᱟᱦᱟᱸ ᱢᱤᱥᱤᱱ ᱦᱚᱸ ᱢᱮᱱᱟᱜᱼᱟ
ᱦᱮᱸ
ᱟᱨ ᱵᱮᱥᱤ ᱵᱟᱭ ᱮᱟᱣ ᱫᱟᱲᱮᱭᱟᱜᱼᱟ ᱛᱚ ᱟᱨ ᱫᱚᱢᱮ ᱯᱟᱛᱟ ᱠᱷᱟᱱ ᱫᱚ ᱩᱱᱠᱩᱣᱟᱜ ᱠᱟᱹᱞᱤ ᱦᱚᱸ ᱱᱚᱥᱴᱚᱜ ᱛᱟᱠᱚᱣᱟ ᱥᱮ
ᱦᱮᱸ ᱟᱫᱚ ᱯᱷᱳᱱ ᱯᱮ ᱛᱮᱟᱸ ᱛᱤᱱᱟᱹᱜ ᱴᱨᱟᱱᱡᱮᱠᱥᱚᱱ ᱡᱚᱛᱚ ᱠᱤᱪᱷᱩ ᱨᱟᱠᱟᱵ ᱟᱛᱚ
ᱛᱚ ᱠᱤᱪᱷᱩ ᱨᱟᱠᱟᱵᱟᱭ
ᱚᱱᱮ ᱚᱱᱟ ᱠᱷᱟᱹᱛᱤᱨ ᱜᱮ ᱵᱟᱠᱚ ᱤᱭᱟᱹ ᱞᱟᱹᱜᱤᱫᱚᱜᱼᱟ ᱯᱷᱳᱱ ᱯᱮ ᱛᱮᱫᱚ ᱥᱟᱵ ᱠᱟᱜ ᱢᱮ ᱡᱚᱠᱷᱚᱱᱚ ᱡᱠᱷᱚᱱ ᱛᱚᱠᱷᱚᱱᱮᱢ ᱠᱚᱨᱟᱣᱟ ᱛᱚ
ᱦᱮᱸ ᱟᱨ ᱢᱮᱱᱫᱟᱹᱧ ᱥᱤ ᱮᱥ ᱯᱤ ᱠᱷᱚᱱᱟᱜ ᱫᱚ ᱢᱮᱱᱫᱟᱭ ᱫᱚᱢᱮ ᱯᱟᱛᱟ ᱞᱚᱥᱠᱟᱱᱚᱜ ᱟᱢᱟᱜ ᱯᱟᱛᱟ ᱢᱟ ᱞᱚᱥᱠᱟᱱᱚᱜ ᱠᱟᱱᱟ ᱤᱧᱟᱹᱜ ᱢᱮᱥᱤᱱ ᱨᱮᱭᱟᱜ ᱦᱚᱸ ᱤᱱᱟᱹ ᱞᱳᱰ ᱫᱚ ᱵᱟᱭ ᱥᱟᱢᱵᱽᱲᱟᱣᱟ ᱢᱟᱱᱮ ᱤᱱᱟᱹᱜ ᱫᱤᱱ ᱨᱮ ᱢᱤᱫ ᱵᱚᱪᱷᱚᱨ ᱪᱮᱫ ᱮᱢ ᱠᱚᱨᱟᱣᱟ ᱩᱱᱤ ᱫᱚ ᱢᱮᱥᱤᱱ ᱫᱚ ᱛ ᱫᱚ ᱠᱟᱹᱴᱤᱡ ᱢᱮᱥᱤᱱ ᱠᱟᱱᱟ ᱥᱮ
ᱦᱮᱸ
ᱛᱟᱦᱚᱞᱮ ᱢᱮᱱᱫᱟᱣ ᱮᱠ ᱠᱟᱪ ᱢᱮ ᱟᱨ ᱵᱮᱝᱠ ᱜᱮ ᱪᱟᱞᱟᱜ ᱢᱮ
ᱟᱢ ᱡᱩᱫᱤ ᱢᱮᱟᱭᱟ ᱤᱧ ᱫᱚ ᱱᱩᱱᱟᱜ ᱛᱟᱨᱤᱠ ᱨᱮᱧ ᱢᱟᱱᱮ ᱨᱮᱥᱮᱱᱴ ᱟᱯᱰᱮᱴ ᱠᱟᱛᱤᱧ ᱢᱮ ᱛᱟᱦ ᱚᱱᱟ ᱦᱚᱸᱚᱛᱭ ᱠᱚᱨᱣᱟ ᱚᱱᱟ ᱫᱚ ᱵᱟᱝ ᱜᱟᱱᱚᱜᱼᱟ
ᱢᱮᱱᱫᱟᱣ ᱱᱚᱰᱮ ᱠᱷᱚᱱ ᱱᱚᱣᱟ ᱫᱚ ᱠᱟᱹᱴ ᱟᱞᱮ ᱟᱞᱮ ᱠᱷᱟᱱ ᱫᱚ ᱵᱟᱝᱞᱮ ᱫᱟᱲᱮᱼᱟ ᱛᱚ ᱢᱮᱱᱫᱟ ᱦᱟᱱᱟ ᱞᱟᱹᱴᱩ ᱢᱤᱥᱤᱱ ᱨᱮ ᱪᱟᱞᱟᱜ ᱢᱮ ᱚᱸᱰᱮ ᱞᱟᱥᱴ ᱛᱤᱱ ᱢᱟᱥ ᱨᱮᱭᱟᱜ ᱩᱫᱩᱜ ᱚᱸᱰᱮ ᱦᱤᱡᱩᱜᱼᱟ ᱟᱢ ᱫᱟᱵᱟᱣ ᱢᱮ ᱦᱮᱸ ᱟᱨ ᱚᱸᱰᱮ ᱠᱚᱨᱟᱣ ᱢᱮ ᱟᱫᱚ ᱢᱤᱫ ᱫᱤᱱ
ᱵᱟᱝᱠᱷᱟᱱ ᱫᱚ
ᱦᱮᱸ ᱠᱟᱨᱚᱱ ᱵᱟᱠᱷᱟ ᱯᱟᱛᱟ ᱢᱟ ᱪᱟᱵᱟᱜ ᱠᱟᱱᱟ ᱯᱟᱛᱟ ᱪᱟᱵᱟᱜ ᱫᱚ ᱤᱭᱟᱹ ᱫᱚ ᱵᱟᱝ ᱠᱟᱱᱟ ᱦᱮᱸ ᱛᱟᱯᱚᱨ ᱵᱳᱭ ᱵᱟᱝᱠ ᱮᱢ ᱞᱟᱹᱜᱤᱫᱚᱜ
ᱦᱮᱸ ᱚᱱᱟ ᱫᱚ ᱩᱱᱟᱹᱜ ᱪᱮᱦ ᱫᱚ ᱵᱟᱠᱚᱮ ᱮᱢᱚᱜᱼᱟ ᱮᱢ ᱫᱚ ᱟᱹᱰᱤ ᱟᱹᱰᱤ ᱛ ᱤᱧᱦ ᱦᱚᱸ ᱟ ᱥᱩᱥᱱᱤ ᱠᱷᱚᱱ ᱟᱹᱰᱤ ᱠᱚᱥᱴᱚ ᱛᱮ ᱵᱳᱣ ᱟᱜᱩ ᱞᱮᱫᱟ
ᱦᱮᱸ ᱢᱮ ᱧᱮᱞ ᱢᱮ ᱟᱵᱚᱣᱟᱜ ᱯᱚᱭᱥᱟ ᱠᱚᱵᱚᱱ ᱚᱱᱟ ᱵᱳᱤᱡᱤ ᱠᱚ ᱮᱢᱟᱢᱚᱱ ᱠᱟᱱᱟ ᱯᱷᱤᱨᱤ ᱫᱚ ᱵᱟᱠ ᱮᱢᱟᱢ ᱠᱟᱱᱟ ᱚᱱᱟ ᱪᱟᱨ ᱠᱚ ᱠᱟᱴᱟᱣ ᱚᱱᱟ ᱞᱟᱹᱜᱤᱫ ᱛᱚ ᱟᱠᱚᱴᱮᱱ ᱮᱵᱮᱞᱮᱵᱮᱞ ᱵᱟᱝ ᱛᱟᱦᱮᱱᱟ ᱠᱟᱱᱟ ᱥᱮ
ᱦᱮᱸ ᱪᱫᱽ ᱫᱚᱣ ᱠᱟᱴᱟᱣ ᱜᱮᱣᱟ ᱠᱟᱴᱟᱣ ᱫᱚ
ᱦᱮᱸ ᱛᱟᱦᱚᱞᱮ ᱟᱫ ᱟᱫᱣ ᱢᱤᱛᱤᱧ ᱠᱟᱱᱟ ᱠᱟᱫ ᱟᱯ ᱴᱩᱰᱮᱴ ᱜᱟᱱᱚᱜᱼᱟ ᱛᱤᱱ ᱢᱟᱥ ᱨᱮᱭᱟᱜ ᱚᱱᱟ ᱠᱚᱨᱟᱣ ᱢᱮ
ᱦᱮᱸ ᱦᱮᱸ ᱩᱱᱟᱜ ᱫᱚᱢᱮ ᱡᱷᱟᱹᱞᱟ ᱯᱳᱭᱞᱳ ᱠᱷᱚᱱ ᱵᱟᱝ ᱠᱚᱨᱟᱣ ᱠᱟᱛᱮ ᱞᱟᱥᱴ ᱨᱮᱱᱟᱜ ᱴᱨᱟᱱᱡᱮᱠᱥᱚᱱ ᱧᱮᱞ ᱜᱮ ᱴᱷᱠᱟ ᱢᱟᱱᱮ ᱞᱟᱥ ᱫᱩᱢᱟᱥ ᱛᱤᱱᱢᱟᱥ ᱟᱨ ᱯᱷᱳᱱ ᱯᱮ ᱛᱮᱫᱚ ᱫᱚᱢᱮ ᱵᱮᱥᱤ ᱜᱮ ᱤᱭᱩᱥ ᱦᱩᱭᱩᱜᱼᱟ
ᱤᱭᱩᱥ ᱢᱟᱱᱮ ᱢᱤᱫ ᱫᱤᱱ ᱜᱮ ᱢᱚᱱᱮ ᱠᱚᱨ ᱟ ᱯᱟᱸᱪᱴᱤᱢ ᱤᱭᱩᱤᱥ ᱟᱠᱟᱫᱟ ᱯᱟᱥᱴᱤ ᱠᱷᱚᱱ ᱵᱮᱥᱤ ᱤᱭᱩᱥᱚᱜ ᱠᱟᱱᱟ ᱡᱚᱠᱷᱚᱱ ᱢᱮᱥ ᱨᱮᱱ ᱡᱟᱦᱟᱸ ᱛᱟᱦᱮᱱᱟ ᱛ ᱚᱸᱰᱮ ᱵᱮᱥᱤᱜ ᱜᱮ ᱤᱭᱩᱥᱚᱜ ᱠᱟᱱᱟ
ᱦᱩᱸ
ᱯᱚᱭᱪᱟ ᱯᱟᱸᱪ ᱴᱟᱠᱟ